ᱦᱮᱸ ᱡᱚᱦᱟᱨ ᱜᱮ ᱫᱟᱹᱭ,
ᱦᱮᱸ ᱡᱚᱦᱟᱨ ᱜᱮ ᱵᱟᱹᱵᱩ, ᱞᱟᱹᱭ ᱮ ᱫᱟᱞᱤᱧ ᱵᱟᱹᱵᱩ ᱪᱮᱫ ᱠᱚᱵᱤᱱ ᱪᱤᱠᱟᱹ ᱵᱟᱲᱟᱭᱮᱫᱟ ᱚᱲᱟᱜ ᱠᱚᱨᱮ ᱫᱚ?
ᱦᱚᱸᱜᱼᱚᱭ ᱱᱤᱛᱚᱜ ᱫᱚ ᱠᱟᱹᱴᱤᱡ ᱰᱟᱺᱦᱤ ᱥᱮᱫ ᱞᱤᱧ ᱦᱮᱡ ᱟᱠᱟᱱᱟ ᱢᱟᱴ ᱥᱮᱫ᱾
ᱚ ᱠᱷᱮᱞ ᱠᱚᱵᱤᱱ ᱪᱟᱞᱟᱣ ᱟᱠᱟᱱᱟ ᱥᱮ ᱪᱮᱫ?
ᱦᱮᱸ ᱵᱟᱝᱟ ᱠᱷᱮᱞ ᱫᱚ ᱱᱤᱭᱟᱹ ᱜᱚᱴᱟ ᱫᱤᱱ ᱫᱚ ᱵᱟᱝᱠᱚ ᱠᱷᱮᱞ ᱫᱟᱠᱚ, ᱱᱚᱣᱟ ᱫᱟᱜ ᱜᱮᱫᱟᱭ ᱛᱚ ᱢᱟᱴᱷ ᱠᱚ ᱠᱟᱹᱴᱤᱡ ᱞᱚᱥᱚᱫ ᱟᱠᱟᱱᱟ᱾
ᱚ ᱟᱯᱮ ᱥᱮᱫ ᱫᱚ ᱰᱟᱦᱤ ᱫᱤᱥᱚᱢ ᱠᱟᱱᱟ?
ᱵᱟᱝ ᱵᱟᱝ ᱰᱟᱹᱸᱦᱤ ᱫᱤᱥᱚᱢ ᱫᱚ ᱵᱟᱝᱼᱟ ᱟᱞᱮ ᱱᱚᱛᱮ ᱫᱚ ᱚᱱᱮ ᱢᱟᱹᱴᱭᱟᱹᱲᱤ ᱫᱤᱥᱚᱢ ᱜᱮ ᱡᱟᱦᱟᱸ ᱢᱟᱴᱷ ᱠᱚ ᱢᱮᱱᱟᱜᱼᱟ ᱟᱹᱱᱤᱡ ᱠᱟᱹᱴᱤᱡ ᱠᱟᱹᱴᱤᱡᱟᱜ,
ᱚᱻ ᱛᱟᱦᱚᱞᱮ ᱢᱟᱹᱴᱤᱭᱟᱹᱲ ᱫᱤᱥᱚᱢ ᱢᱟ ᱫᱚᱢᱮ ᱞᱚᱥᱚᱫᱚᱜ ᱫᱚ,
ᱦᱳᱭ, ᱚᱱᱟ ᱠᱷᱟᱹᱛᱤᱨ ᱛᱮᱜᱮ ᱱᱚᱜᱼᱚᱭ ᱠᱷᱮᱞ ᱫᱚᱞᱮ ᱵᱚᱱᱫᱚ ᱦᱟᱛᱟᱲᱮ ᱠᱟᱫᱟ ᱠᱟᱹᱴᱤᱡ ᱛᱮ᱾
ᱚ, ᱛᱟᱦᱞᱮ ᱟᱫᱚ ᱠᱷᱮᱞ ᱦᱚᱸ ᱞᱟᱹᱠᱛᱤ ᱜᱮ ᱠᱟᱱᱟ ᱦᱚᱲᱢᱚ ᱠᱚ ᱠᱚ ᱵᱷᱟᱜᱤ ᱫᱚᱦᱚᱭᱟᱭ᱾ ᱟᱫᱚ ᱪᱮᱫ ᱠᱚᱵᱤᱱ ᱠᱷᱮᱞ ᱵᱟᱲᱟᱭ ᱜᱮᱭᱟ?
ᱦᱮᱸ ᱟᱞᱮ ᱱᱚᱛᱮ ᱫᱚ ᱱᱚᱛᱮ ᱫᱚ ᱡᱟᱹᱥᱛᱤ ᱫᱚ ᱦᱚᱯᱚᱱ ᱵᱚᱞ ᱠᱟᱹᱴᱤᱡ ᱵᱚᱱ ᱜᱮᱞᱮ ᱠᱷᱮᱞ ᱵᱟᱲᱟᱭ ᱜᱮᱭᱟ᱾
ᱚ, ᱟᱹᱰᱤ ᱱᱟᱯᱟᱭ ᱠᱷᱮᱞ ᱦᱚᱸ ᱮᱠᱟᱞᱜᱮ ᱞᱟᱹᱠᱛᱤ ᱠᱟᱱᱟ ᱦᱚᱲᱢᱚ ᱠᱚ ᱵᱷᱟᱜᱮ ᱫᱚᱦᱚᱭᱟᱭ᱾
ᱦᱮᱸ, ᱟᱫᱚ ᱟᱯᱮ ᱚᱱᱛᱮ ᱫᱚ ᱚᱠᱟᱞᱮᱠᱟᱱ ᱫᱤᱥᱚᱢ ᱠᱟᱱ ᱛᱟᱯᱮᱭᱟ ᱦᱟᱥᱟ ᱠᱚ ᱪᱮᱫ ᱠᱟ?
ᱟᱞᱮᱥᱮᱫᱟᱜ ᱦᱟᱥᱟ?
ᱦᱳᱭ,
ᱟᱞᱮ ᱥᱮᱫᱟᱜ ᱦᱟᱥᱟ ᱫᱚ ᱚᱸ ᱟᱯᱮ ᱥᱮᱫ ᱞᱮᱠᱟ ᱚᱱᱠᱟ ᱢᱟᱹᱴᱭᱟᱹᱲ ᱫᱤᱥᱚᱢ ᱫᱚ ᱦᱚᱲ ᱫᱚ ᱵᱟᱝ ᱠᱟᱱᱟᱞᱮ᱾ ᱟᱞᱮᱥᱮᱫ ᱫᱚ ᱱᱚᱝᱠᱟ ᱢᱩᱨᱟᱢ ᱫᱚᱢᱮ᱾ ᱚᱱᱟ ᱢᱩᱨᱟᱢ ᱠᱚᱵᱤᱱ ᱧᱮᱞ ᱟᱠᱟᱫᱟ ᱛᱚ ᱡᱟᱦᱟᱸ ᱚᱱᱟ ᱦᱚᱨ ᱠᱚᱨᱮ ᱠᱚ ᱮᱢ ᱫᱚ? ᱯᱟᱹᱦᱤᱞ ᱯᱟᱹᱦᱤᱞ ᱢᱟ ᱱᱚᱝᱠᱟ ᱯᱤᱪ ᱨᱟᱥᱛᱟ ᱠᱚᱢᱟ ᱵᱟᱝ ᱛᱟᱦᱮᱸ ᱠᱟᱱᱟ ᱥᱮ ᱦᱚᱨ ᱠᱚᱢᱟ ᱟᱫᱚ ᱩᱱ ᱚᱠᱛᱚ ᱫᱚ ᱱᱚᱣᱟ ᱢᱩᱨᱟᱢ ᱠᱚᱛᱮ ᱜᱮ ᱰᱟᱦᱟᱨ ᱠᱚᱠᱚ ᱛᱮᱭᱟᱨ ᱛᱟᱦᱮᱸᱫ ᱚᱱᱛᱮ ᱚᱱᱟ ᱚᱱᱟᱜᱮ ᱟᱞᱮ ᱥᱮᱫ ᱫᱚ ᱡᱟᱹᱥᱛᱤ ᱢᱮᱱᱟᱜᱼᱟ᱾
ᱚᱻ ᱟᱪᱪᱷᱟ᱾
ᱟᱫᱚ ᱛᱟᱦᱚᱞᱮ ᱤᱭᱟᱹ ᱪᱮᱫ ᱠᱚ ᱞᱟᱹᱭᱟ ᱟᱯᱮ ᱥᱮᱫ ᱫᱚ ᱩᱸᱻ ᱜᱚᱝᱠᱮ ᱟᱸᱡᱚᱢᱮᱫᱟᱵᱤᱱ?
ᱦᱮᱸ ᱦᱮᱸ ᱟᱸᱡᱚᱢ ᱧᱟᱢ ᱫᱟᱞᱤᱧ᱾
ᱟᱫᱚ ᱢᱤᱫᱴᱟᱱ ᱠᱩᱠᱞᱤ ᱛᱟᱦᱮᱸᱜ ᱠᱟᱱ ᱛᱟᱞᱤᱝᱟ᱾
ᱚ ᱦᱮᱸ ᱞᱟᱹᱭ ᱵᱤᱱ᱾
ᱚᱲᱟᱜ ᱠᱚᱨᱮ ᱡᱚᱠᱷᱚᱱ ᱟᱵᱚ ᱟᱭᱳ ᱵᱟᱵᱟ ᱥᱟᱶ ᱵᱚᱱ ᱛᱟᱦᱮᱱᱟ, ᱟᱫᱚ ᱚᱸ ᱱᱚᱣᱟ ᱚᱲᱟᱜ ᱨᱤᱱᱤᱡ ᱮᱸ ᱡᱟᱦᱟᱸᱭ ᱜᱚᱢᱴᱝᱠᱮ ᱦᱚᱲ ᱩᱱᱤ ᱫᱚ ᱚᱠᱚᱭ ᱛᱟᱦᱮᱱᱟᱭ ᱟᱭᱳ ᱥᱮ ᱵᱟᱵᱟ?
ᱟᱫᱚ ᱟᱸ ᱞᱟᱹᱭ ᱞᱮᱱᱠᱷᱟᱱ ᱢᱟ ᱟᱫᱚ, ᱩᱱᱠᱤᱱ ᱢᱚᱫᱽᱫᱷᱮ ᱨᱮᱫᱚ ᱟ ᱟᱵᱚᱣᱟᱜ ᱱᱚᱡᱚᱨ ᱛᱮᱫᱚ ᱩᱱᱠᱤᱱ ᱵᱟᱨ ᱦᱚᱲ ᱜᱮ ᱱᱟᱜ ᱜᱚᱝᱠᱮ ᱥᱮ ᱢᱟᱪ ᱪᱮᱛᱟᱱ ᱞᱮᱠᱟ ᱦᱮᱸ ᱥᱮ,
ᱮᱸ ᱢᱮᱱᱠᱷᱟᱱ ᱟᱫᱚ ᱟᱹᱠᱤᱱ ᱢᱚᱫᱽᱫᱷᱮ ᱨᱮᱫᱚ ᱮᱸ ᱡᱟᱹᱥᱛᱤ ᱫᱚ ᱚ ᱠᱚᱲᱟ ᱦᱚᱯᱚᱱ ᱜᱮ ᱡᱟᱦᱟᱸᱭ ᱵᱟᱵᱟ ᱦᱚᱲ ᱩᱸ ᱩᱱᱤ ᱜᱮ ᱱᱟᱦᱟᱜ ᱮᱸᱢᱩᱲᱩᱫ ᱦᱚᱲ ᱫᱚᱭ ᱛᱟᱦᱮᱱ ᱠᱟᱱᱟ ᱦᱟᱸᱜ᱾
ᱦᱳᱭ᱾ ᱟᱫᱚ ᱩᱱᱤ ᱜᱮ ᱮᱸ ᱥᱚᱝ ᱜᱷᱟᱨᱚᱸᱡᱽ ᱯᱩᱨᱟᱹ ᱜᱷᱟᱨᱚᱸᱡᱽ ᱴᱟᱜ ᱫᱚᱭ ᱧᱮᱞᱟᱭ᱾ ᱥᱚᱝᱥᱟᱨ ᱫᱚᱭ ᱪᱟᱹᱞᱩᱭᱟ, ᱦᱮᱸ ᱥᱮ?
ᱦᱳᱭ᱾
ᱟᱫᱚ ᱟᱹᱞᱤᱧᱟᱜ ᱞᱟᱹᱭ ᱫᱚ ᱱᱚᱰᱮ ᱫᱚ ᱟᱭᱳ ᱦᱚᱲᱟᱜ ᱮᱸ ᱛᱤᱱᱟᱹᱜ ᱴᱟ ᱮᱸ ᱚᱫᱷᱤ ᱠᱟᱨ ᱢᱮᱱᱟᱜᱼᱟ ᱱᱚᱣᱟ ᱥᱟᱝ ᱥᱚᱝᱥᱟᱨ ᱨᱮ ᱵᱟᱵᱟ ᱦᱚᱲᱟᱜ ᱦᱚᱸ ᱤᱱᱟᱹᱜ ᱜᱮ ᱢᱟᱱᱮ ᱵᱟᱱᱟ ᱦᱚᱲᱟᱜ ᱵᱟᱝᱠᱤᱱ ᱛᱟᱦᱮᱸ ᱞᱮᱱᱠᱷᱟᱱ ᱮᱸ ᱚᱱᱟ ᱜᱟ ᱜᱷᱟᱨᱚᱸᱡᱽ ᱥᱮ ᱚᱱᱟ ᱥᱚᱝᱥᱟᱨ ᱫᱚ ᱵᱮᱥ ᱮᱸ ᱛᱮ ᱵᱟᱝ ᱪᱟᱞᱟᱜᱼᱟ ᱪᱮᱫᱟᱜ ᱥᱮ ᱵᱟᱵᱟ ᱦᱚᱲ ᱫᱚ ᱚᱲᱟᱜ ᱨᱮ ᱜᱮ ᱠᱚᱨᱮ ᱤᱭᱟᱹᱢ ᱟᱭᱳ ᱦᱚᱲ ᱫᱚ ᱚᱲᱟᱜ ᱨᱮ ᱠᱟᱹᱢᱤ ᱵᱟᱲᱟᱭᱟᱭ ᱵᱟᱵᱟ ᱦᱚᱲ ᱫᱚ ᱩᱸ ᱵᱟᱦᱨᱮ ᱛᱮ ᱪᱟᱞᱟᱜ ᱟᱭ ᱠᱟᱹᱢᱤ᱾ ᱟᱫᱚ ᱚᱱᱟ ᱠᱚ ᱚᱱᱠᱟ ᱛᱟᱞᱟ ᱛᱮᱜᱮ ᱟᱹᱰᱤ ᱱᱟᱯᱟᱭ ᱥᱚᱝ ᱜᱷᱟᱨᱚᱧᱡ ᱪᱟᱞᱟᱜᱼᱟ᱾ ᱟᱫᱚ ᱚᱲᱟᱜ ᱠᱚᱨᱮ ᱫᱚ ᱚᱠᱚᱭ ᱠᱚ ᱢᱮᱱᱟᱜ ᱠᱚᱣᱟ ᱡᱮ ᱟᱯᱮ ᱚᱲᱟᱜ ᱠᱚᱨᱮᱜ? ᱚᱠᱚᱭ ᱫᱚᱭ ᱪᱟᱹᱞᱩ ᱵᱟᱲᱟᱭ ᱜᱮᱭᱟᱭ ᱚᱲᱟᱜ ᱥᱚᱝᱥᱟᱨ ᱠᱚ?
ᱮᱸᱻ ᱟᱹᱞᱤᱧ ᱡᱚᱠᱷᱚᱡ ᱠᱟᱹᱴᱤᱡ ᱜᱮᱞᱤᱧ ᱛᱟᱦᱮᱸᱜ ᱠᱟᱱᱟ ᱛᱚᱠᱷᱚᱱ ᱫᱚ ᱮᱸ ᱟᱭᱳ ᱵᱟᱵᱟ ᱮᱸ ᱵᱟᱨ ᱦᱚᱲ ᱜᱮᱠᱤᱱ ᱛᱟᱦᱮᱸᱜ ᱠᱟᱱᱟ ᱟᱫᱚ ᱥᱚᱝᱥᱟᱨ ᱫᱚ ᱟᱭᱳ ᱵᱟᱵᱟ ᱵᱟᱨ ᱦᱚᱲ ᱜᱮᱛᱮᱫ ᱜᱮᱠᱤᱱ ᱪᱟᱹᱞᱩ ᱵᱟᱲᱟᱭ ᱛᱟᱦᱮᱸᱫ᱾ ᱟᱫᱚ ᱮᱱᱠᱷᱱᱟᱜ ᱟᱫᱚ ᱱᱤᱛᱚᱜ ᱫᱚ ᱮᱸᱻᱮᱸ ᱩᱸ ᱤᱧ ᱵᱟᱵᱟ ᱫᱚ ᱵᱟᱹᱱᱩᱜ ᱜᱮᱭᱟᱭ ᱦᱮᱸ ᱵᱚᱸᱜᱟ ᱛᱟᱞᱟ ᱟᱠᱟᱱᱟᱭ, ᱦᱤᱛᱚᱜ ᱫᱚ ᱟᱭᱳ ᱜᱮ ᱢᱮᱱᱟᱭᱟ ᱡᱟᱦᱟᱸᱭ ᱟᱞᱮᱭᱟᱜ ᱥᱚᱝᱥᱟᱨ ᱫᱚᱭ ᱧᱮᱞ ᱜᱮᱭᱟᱭ᱾
ᱚᱸ᱾ ᱟᱹᱰᱤ ᱮᱸ ᱢᱟᱱᱮ ᱪᱮᱫ ᱠᱚ ᱞᱟᱹᱭᱟ ᱫᱩᱠᱷ ᱞᱤᱧ ᱵᱩᱡᱷᱟᱹᱣ ᱠᱮᱫᱟ᱾ ᱮᱸ ᱱᱚᱝᱠᱟ ᱵᱟᱵᱟ ᱵᱟᱹᱱᱩᱜ ᱮᱭᱟ ᱢᱮᱱᱛᱮᱜ ᱟᱫᱚ ᱱᱚᱜᱼᱚᱭ ᱟᱭᱳ ᱯᱟᱲᱦᱟᱭ ᱢᱟᱱᱮ ᱚᱞ ᱯᱟᱲᱦᱟᱣ ᱦᱚᱪᱚᱭᱮᱫ ᱵᱮᱤᱱᱟᱭ ᱚᱱᱟᱜᱮ ᱟᱹᱰᱤ ᱮᱸ ᱪᱮᱫ ᱠᱚ ᱞᱟᱹᱭᱟ ᱟᱹᱰᱤ ᱱᱟᱯᱟᱭ ᱛᱷᱟ ᱪᱮᱫᱟᱜ ᱥᱮ ᱱᱤᱛᱚᱜ ᱧᱮᱞᱚᱜ ᱠᱟᱱᱟ ᱡᱮ
ᱢᱤᱼᱢᱤᱫᱴᱮᱱ ᱡᱮ ᱢᱤᱼᱢᱤᱫᱴᱮᱱ ᱚᱲᱟᱜ ᱨᱮ ᱚᱱᱠᱟ ᱜᱷᱚᱴᱟᱜ ᱠᱟᱱᱟ ᱧᱮᱞ ᱮᱫᱟᱞᱤᱧ ᱡᱟᱦᱟᱸ ᱨᱮ ᱢᱤᱫᱴᱮᱱ ᱵᱟᱵᱟ ᱦᱚᱲ ᱥᱮ ᱟᱭᱳ ᱦᱚᱲ ᱵᱟᱭ ᱵᱟᱭ ᱛᱟᱦᱮᱸ ᱞᱮᱱ ᱠᱷᱟᱡ ᱚᱱᱟ ᱜᱷᱟᱨᱚᱸᱡᱽ ᱨᱮᱱ ᱜᱤᱫᱽᱨᱟᱹ ᱯᱤᱫᱽᱟᱹᱨ ᱠᱚᱫᱚ ᱦᱟᱞᱮ ᱰᱟᱞᱮᱜ ᱟᱠᱚ ᱢᱟᱱᱮ ᱩᱱᱠᱩ ᱧᱮᱞ ᱞᱟᱹᱜᱤᱫ ᱚᱱᱠᱟ ᱦᱚᱸ ᱦᱚᱲ ᱵᱟᱝ ᱠᱚ ᱛᱟᱦᱮᱱᱟ ᱾ ᱟᱨ ᱡᱟᱦᱟᱸ ᱠᱤᱱ ᱟᱭᱳᱼᱵᱟᱵᱟ ᱢᱤᱫ ᱵᱟᱵᱟ ᱥᱮ ᱟᱭᱳ ᱜᱚᱭ ᱢᱟᱱᱮ ᱵᱚᱸᱜᱟ ᱛᱟᱞᱟᱭᱮᱱᱟ ᱚᱱᱟ ᱛᱟᱭᱱᱚᱢ ᱡᱟᱦᱟᱭ ᱟᱨ ᱚᱠᱚᱭᱠᱤᱱ ᱵᱟᱧᱪᱟᱣ ᱛᱟᱦᱮᱱᱟ ᱩᱱᱠᱤ ᱱᱟᱜ ᱡᱩᱫᱤ ᱴᱷᱤᱠ ᱵᱟᱹᱠᱤᱱ ᱛᱟᱦᱮᱱᱟ ᱟᱫᱚ ᱚᱱᱟ ᱜᱷᱟᱨᱚᱸᱡᱽ ᱦᱚᱸ ᱨᱟᱹᱯᱩᱫᱚᱜᱼᱟ, ᱦᱮᱸᱥᱮ?
ᱦᱮᱸ ᱮᱠᱫᱚᱢ ᱮᱠᱫᱚᱢ᱾ ᱟᱫᱚ ᱚᱱᱮ ᱚᱱᱠᱟ ᱟᱭᱳ ᱥᱮ ᱵᱟᱵᱟ ᱡᱚᱠᱷᱚᱡ ᱵᱚᱸᱜᱟ ᱛᱟᱞᱟᱭᱮᱱ ᱠᱷᱟᱱ ᱟᱫᱚ ᱚᱱᱮ ᱦᱟᱸᱜ ᱠᱟᱹᱴᱤᱡ ᱠᱷᱚᱱᱟᱜ ᱡᱟᱦᱟᱸ ᱜᱤᱫᱽᱨᱟᱹ ᱦᱟᱨᱟ ᱵᱩᱨᱩᱜ ᱫᱚ ᱦᱟᱸᱜ ᱟᱫᱚ ᱩᱱᱤ ᱫᱚ ᱟᱭᱳ ᱟᱨ ᱵᱟᱵᱟᱣᱟᱜ ᱫᱩᱞᱟᱹᱲ ᱫᱚ ᱢᱤᱫ ᱥᱟᱶ ᱛᱮᱫᱚ ᱵᱟᱭ ᱧᱟᱢᱟ, ᱦᱮᱸᱥᱮ? ᱡᱟᱦᱟᱸᱭ ᱦᱚᱭᱛᱳ ᱵᱟᱵᱟ ᱡᱩᱫᱤ ᱵᱚᱸᱜᱟ ᱛᱟᱞᱟᱭᱮᱱ ᱠᱷᱟᱱ ᱟᱫᱚ ᱵᱟᱵᱟᱣᱟᱜ ᱫᱩᱞᱟᱹᱲ ᱫᱚ ᱩᱱᱤ ᱫᱚ ᱵᱟᱭ ᱵᱩᱡᱽ ᱧᱟᱢ ᱫᱟᱲᱮᱭᱟᱜᱼᱟ ᱡᱮ ᱵᱟᱵᱟ ᱫᱚ ᱚᱠᱟ ᱞᱮᱠᱟᱭ ᱫᱩᱞᱟᱹᱲ ᱠᱤᱭᱟ ᱥᱮ ᱚᱠᱟ ᱞᱮᱠᱟ ᱠᱚ ᱫᱩᱞᱟᱹᱲ ᱜᱮᱭᱟ ᱵᱟᱵᱟ ᱫᱚ ᱮᱸ ᱚᱱᱟ ᱠᱚᱦᱚᱸ ᱵᱟᱭ ᱟᱹᱭᱠᱟᱹᱣ ᱧᱟᱢ ᱫᱟᱲᱮᱭᱟᱜᱼᱼᱟ᱾
ᱟᱫᱚ ᱱᱚᱣᱟ ᱤᱫᱤ ᱠᱟᱛᱮ ᱫᱩᱠ ᱢᱟ ᱵᱩᱡᱷᱟᱹᱜ ᱜᱮᱭᱟ ᱥᱮ, ᱟᱫᱚ ᱢᱟᱹᱱᱢᱤ ᱡᱤᱭᱚᱱ ᱢᱟ ᱵᱟᱵᱚᱱ ᱞᱟᱹᱭ ᱠᱟᱫᱟ ᱵᱟᱵᱚᱱ ᱧᱮᱞ ᱫᱚᱦᱚ ᱠᱟᱫᱟ ᱛᱤᱱ ᱚᱠᱛᱚ ᱚᱠᱟ ᱚᱠᱛᱚ ᱟᱨ ᱪᱮᱫ ᱠᱚ ᱪᱤᱠᱟᱹ ᱫᱟᱲᱮᱭᱟᱜᱼᱟ ᱢᱮᱱ ᱛᱮᱫ, ᱟᱫᱚ ᱵᱟᱵᱟᱜ ᱩᱢᱮᱨ ᱦᱚᱸ ᱤᱱᱟᱹᱜ ᱜᱮ ᱛᱟᱦᱮᱸ ᱠᱟᱱ ᱛᱟᱭᱟ ᱚᱱᱟ ᱪᱟᱸᱫᱳ ᱵᱚᱸᱜᱟᱭ ᱤᱫᱤ ᱠᱮᱫᱮ ᱭᱟᱭ, ᱟᱫᱚ ᱚᱱᱠᱟ ᱞᱮᱠᱟ ᱛᱮᱜᱮ ᱞᱟᱹᱭ ᱜᱟᱱᱚᱜᱼᱟ ᱡᱮ ᱢᱤᱫ ᱴᱮᱱ ᱜᱷᱟᱨᱚᱸᱡᱽ ᱨᱮ ᱛᱟᱦᱮᱱ ᱛᱩᱞᱩᱡ ᱡᱚᱠᱷᱚᱱ ᱡᱷᱚᱛᱚ ᱦᱚᱲ ᱛᱟᱦᱮᱱ ᱟᱵᱚᱱ ᱛᱚ ᱥᱩᱞᱩᱠ ᱛᱮᱜᱮ ᱵᱚᱱ ᱛᱟᱦᱮᱱ ᱢᱟ ᱟᱨ ᱚᱠᱚᱭ ᱵᱟᱲᱟᱭ ᱛᱤᱱ ᱚᱠᱛᱚ ᱱᱚᱣᱟ ᱫᱷᱩᱲᱤ ᱫᱷᱟᱨᱛᱤ ᱥᱮᱫ ᱠᱷᱚ ᱱᱟᱜ ᱵᱚᱱ ᱥᱟᱦᱟ ᱥᱟᱸᱜᱤᱧᱚᱜᱼᱟ ᱦᱮᱸ ᱥᱮ ᱾
ᱦᱳᱭ ᱟᱫᱚ ᱟᱫᱚ ᱟᱹᱞᱤᱧ ᱦᱚᱸ ᱪᱮᱫ ᱞᱤᱧ ᱢᱮᱱᱟ ᱦᱳᱭ ᱟᱫᱚ ᱚᱱᱠᱟ ᱫᱚ ᱦᱮᱸ ᱦᱮᱞᱳ ᱾
ᱦᱮᱸ ᱟᱫᱚ ᱟᱵᱤᱱ ᱱᱟᱜ ᱞᱟᱹᱭ ᱞᱮᱠᱟ ᱛᱮ ᱫᱚ ᱪᱮᱫ ᱢᱤᱫᱴᱮᱱ ᱜᱷᱟᱨᱚᱧᱡᱽ ᱨᱮ ᱥᱩᱞᱩᱠ ᱛᱟᱦᱮᱱ ᱞᱟᱹᱜᱤᱫ ᱪᱮᱫ ᱠᱚ ᱠᱚᱨᱟᱣ ᱞᱟᱹᱠᱛᱤ ᱠᱟᱱᱟ?
ᱦᱮᱸ ᱟᱹᱞᱤᱧ ᱟᱜ ᱢᱮᱱ ᱛᱮ ᱫᱚ ᱱᱚᱜᱼᱚᱭ ᱢᱤᱫ ᱴᱟᱝ ᱜᱷᱟᱨᱚᱸᱡᱽ ᱨᱮ ᱥᱩᱞᱩᱠ ᱛᱮ ᱥᱮ ᱱᱟᱯᱟᱭ ᱥᱟᱸᱦᱤᱡ ᱛᱟᱦᱮᱱ ᱫᱚ ᱡᱷᱚᱛᱚ ᱜᱮ ᱡᱷᱚᱛᱚ ᱜᱮ ᱡᱩᱢᱤᱫ ᱛᱟᱦᱮᱸ ᱫᱚᱨᱠᱟᱨ ᱦᱮᱸ ᱥᱮ ᱚᱲᱟᱜ ᱨᱮ, ᱡᱟᱛᱮ ᱚᱱᱠᱟ ᱨᱟᱹᱜᱤ ᱟᱹᱲᱤᱥ ᱠᱚ ᱵᱟᱝ ᱛᱟᱦᱮᱱ ᱢᱟ ᱚᱲᱟᱜ ᱢᱚᱫᱽᱫᱷᱮ ᱨᱮ, ᱚᱲᱟᱜ ᱨᱮ ᱡᱟᱦᱟᱸᱭ ᱠᱚ ᱛᱟᱦᱮᱸᱱ ᱱᱟᱠᱚ ᱡᱷᱚᱛᱚ ᱦᱚᱲ ᱜᱮ ᱨᱟᱹᱥᱠᱟᱹ ᱛᱮ ᱢᱚᱡᱽ ᱛᱮ ᱡᱟᱛᱮ ᱡᱟᱦᱟᱸᱭ ᱦᱚᱭ ᱛᱚ ᱟᱭᱳ ᱦᱚᱭ ᱛᱳ ᱢᱮᱱᱟᱜ ᱠᱚ ᱟᱭᱳᱼᱵᱟᱵᱟ ᱛᱟᱹᱠᱤᱱ ᱦᱚᱭ ᱛᱳ ᱢᱮᱱᱟᱜ ᱠᱤᱱᱟ ᱡᱟᱦᱟᱸᱭ ᱨᱮᱱ ᱠᱚ, ᱚᱱᱟ ᱟᱭᱳᱼᱵᱟᱵᱟ ᱟᱜ ᱠᱟᱛᱷᱟ ᱠᱚᱠᱤᱱ ᱟᱸᱡᱚᱢ ᱢᱟ, ᱡᱟᱛᱮ ᱚᱞᱚᱜ ᱯᱟᱲᱦᱟᱜ ᱦᱚᱸ ᱠᱤᱱ ᱪᱟᱞᱟᱜ ᱢᱟ, ᱮᱰᱮ ᱠᱷᱟᱱ ᱟᱭᱳᱼᱵᱟᱵᱟ ᱦᱚᱸ ᱢᱚᱸᱡᱽ ᱠᱤᱱ ᱵᱩᱡᱷᱟᱹᱣ ᱟᱠᱤᱱ ᱦᱮᱸ ᱥᱮ ᱾ ᱵᱟᱝᱟ ᱜᱤᱫᱽᱨᱟᱹ ᱛᱟᱹᱞᱤᱧ ᱮ ᱯᱟᱲ ᱦᱟᱜ ᱠᱟᱱᱟᱭ ᱾
ᱴᱷᱤᱠ ᱠᱟᱛᱷᱟ ᱵᱤᱱ ᱞᱟᱹᱭ ᱠᱮᱫᱟ ᱱᱤᱛᱚᱜ ᱧᱮᱞᱚᱜ ᱠᱟᱱᱟ ᱡᱮ ᱢᱟᱱᱮ ᱵᱟᱨ ᱵᱚᱭᱦᱟ ᱥᱮ ᱯᱮ ᱵᱚᱭᱦᱟᱜ ᱟᱠᱚ ᱟᱫᱚ ᱡᱚᱠᱷᱚᱱ ᱵᱟᱹᱦᱩ ᱠᱚ ᱟᱹᱜᱩ ᱠᱮᱫ ᱠᱚᱣᱟ, ᱟᱫᱚ ᱢᱟᱱᱮ ᱱᱮᱛᱟᱨ ᱢᱟ ᱵᱟᱲᱟᱭᱟ ᱜᱮᱭᱟ ᱵᱤᱱ ᱡᱟᱦᱟᱸ ᱦᱟᱥᱟ ᱢᱟᱴᱤ ᱨᱮᱱᱟᱜ ᱫᱚᱢᱮ ᱪᱟᱹᱦᱤᱫᱟ ᱤᱭᱟᱹ ᱠᱟᱱᱟ᱾ ᱦᱟᱥᱟ ᱢᱟᱹᱴᱤ ᱠᱷᱚᱱᱟᱜ ᱠᱷᱟᱹᱛᱤᱨ ᱵᱚᱭᱦᱟ ᱵᱚᱭᱦᱟ ᱠᱚ ᱠᱷᱟᱹᱯᱟᱹᱨᱤᱜ ᱠᱟᱱᱟ᱾
ᱦᱮᱸ᱾
ᱟᱸ᱾ ᱟᱫᱚ ᱚᱱᱟ ᱫᱚ ᱵᱟᱝ ᱜᱮ ᱵᱩᱡᱷᱟᱹᱜ ᱡᱮ ᱦᱟᱥᱟ-ᱢᱟᱴᱤ ᱜᱩᱡᱩᱜ ᱚᱠᱛᱚ ᱫᱚ ᱦᱟᱜ ᱵᱟᱝ ᱵᱚᱱ ᱤᱫᱤ ᱛᱚᱨᱟᱭᱟ᱿ ᱡᱟᱦᱟᱸ ᱟᱵᱚᱣᱟᱜ ᱥᱟᱹᱜᱟᱹᱭ ᱵᱮᱥ ᱛᱟᱦᱮ ᱱᱟ ᱚᱱᱟ ᱵᱚᱱ ᱪᱮᱥ ᱴᱟᱭᱟ ᱢᱮᱱ ᱠᱷᱟᱱ ᱱᱤᱛᱚᱜ ᱚᱱᱟ ᱵᱟᱝ ᱧᱮᱞᱚᱜ ᱠᱟᱱᱟ ᱥᱮ᱾ ᱟᱯᱮ ᱥᱮᱱ ᱥᱮ ᱚᱱᱠᱟ ᱧᱮᱞᱚᱜ ᱠᱟᱱᱟ, ᱚᱱᱠᱟ ᱵᱤᱱ ᱧᱮᱞ ᱞᱮᱫᱟ᱾
ᱦᱮᱸ ᱟᱞᱮ ᱱᱚᱛᱮ ᱦᱚᱸ ᱵᱚᱭᱦᱟ ᱡᱟᱦᱟᱸᱭ ᱵᱟᱨ ᱵᱚᱭᱦᱟ ᱡᱟᱦᱟᱸᱭ ᱚᱲᱟᱜ ᱨᱮ ᱠᱚ ᱛᱟᱦᱮᱱ ᱜᱮᱭᱟ᱾ ᱢᱮᱱ ᱠᱷᱟᱱ ᱡᱟᱦᱟᱸ ᱛᱤᱱᱟᱹᱜ ᱫᱷᱟᱹᱵᱤᱡ ᱡᱟᱦᱟᱸ ᱛᱤᱱᱟᱹᱜ ᱢᱟᱱᱮ ᱡᱟᱦᱟᱸ ᱛᱤᱥ ᱫᱷᱟᱹᱵᱤᱡ ᱡᱚᱠᱷᱚᱡ ᱵᱟᱯᱞᱟ ᱵᱟᱝ ᱠᱤᱱ ᱛᱟᱦᱮᱱᱟ ᱠᱤᱱ ᱦᱮᱸ ᱥᱮ, ᱦᱮᱞᱳ!
ᱦᱮᱞᱳ᱾
ᱟᱸᱡᱚᱢᱚᱜ ᱠᱟᱱᱟ?
ᱵᱟᱝ ᱟᱡᱚᱢᱚᱜ ᱠᱟᱱ ᱛᱟᱜᱤᱱᱟ ᱪᱮᱫ ᱪᱚᱵᱤᱱ ᱨᱚᱲ ᱠᱷᱟᱡ?
ᱦᱮᱸ ᱢᱮᱱ ᱫᱟᱞᱤᱧ ᱱᱤᱛᱚᱜ ᱱᱤᱛᱚᱜ ᱟᱸᱡᱚᱢᱚᱜ ᱠᱟᱱᱟ᱾
ᱦᱮᱸ᱾
ᱦᱮᱸ? ᱦᱮᱞᱳ! ᱢᱮᱱ ᱫᱟᱞᱤᱧ ᱨᱚᱲ ᱟᱸᱡᱚᱢ ᱧᱟᱢᱚᱜ ᱠᱟᱱ ᱛᱟᱹᱞᱤᱧᱟ?
ᱦᱚᱸ ᱟᱸᱡᱚᱢᱚᱜ ᱠᱟᱱᱟ ᱞᱟᱹᱭ ᱵᱤᱱ
ᱢᱮᱱ ᱫᱟᱞᱤᱧ ᱡᱚᱠᱷᱚᱱ ᱢᱤᱫ ᱴᱟᱝ ᱚᱲᱟᱜ ᱨᱮ ᱵᱟᱨᱭᱟ ᱵᱚᱭᱦᱟ ᱠᱤᱱ ᱛᱟᱦᱮᱸᱱᱟ᱾ ᱟᱸ ᱡᱟᱦᱟᱸ ᱛᱤᱱ ᱫᱷᱟᱹᱵᱤᱡ ᱠᱤᱱ ᱰᱟᱺᱜᱽᱣᱟᱹ ᱜᱮᱭᱟ, ᱛᱚᱠᱷᱚᱱ ᱫᱚ ᱥᱚᱝᱥᱟᱨ ᱨᱮ ᱠᱚᱱᱚ ᱚᱱᱠᱟ ᱤᱡᱟᱹ ᱫᱚ ᱵᱟᱝ ᱧᱮᱞ ᱧᱟᱢᱚᱜᱼᱟ, ᱢᱮᱱᱠᱷᱟᱱ ᱡᱚᱠᱷᱚᱡ ᱵᱟᱹᱦᱩ ᱠᱤᱱ ᱟᱹᱜᱩᱣᱟᱱ ᱠᱷᱟᱱ ᱜᱮ ᱟᱫᱚ ᱢᱤᱫ ᱴᱟᱝ ᱦᱟᱥᱟ ᱥᱮ ᱡᱟᱭᱜᱟ ᱠᱚ ᱤᱫᱤᱭᱟ ᱛᱮ ᱢᱤᱫᱴᱟᱝ ᱟᱹᱠᱤᱱ ᱢᱚᱫᱫᱷᱮ ᱨᱮ ᱢᱤᱫ ᱴᱟᱝ ᱤᱭᱟᱹ ᱦᱤᱡᱩᱜᱼᱟ᱾ ᱢᱟᱱᱮ ᱟᱹᱠᱤᱱ ᱢᱚᱫᱫᱷᱮ ᱨᱮ ᱢᱤᱫ ᱴᱟᱝ ᱤᱡᱟᱹ ᱦᱤᱡᱩᱜ ᱛᱟᱹᱠᱤᱱᱟ ᱡᱮ ᱦᱟᱹᱱᱤ ᱫᱚ ᱵᱟᱝᱼᱟ, ᱩᱱᱤ ᱫᱚ ᱡᱟᱹᱥᱛᱤ ᱦᱟᱥᱟ ᱠᱚ ᱮᱢᱟᱭ ᱠᱟᱱᱟ ᱥᱮ ᱦᱳᱭ᱾ ᱦᱳᱭ ᱦᱤᱝᱥᱟᱹ ᱯᱨᱚᱵᱷᱟᱵᱽ ᱴᱟᱜ ᱦᱤᱡᱩᱜ ᱛᱟᱹᱠᱤᱱᱟ ᱦᱮᱸᱥᱮ, ᱟᱫᱚ ᱚᱱᱠᱟ ᱠᱷᱟᱹᱯᱟᱹᱨᱤ ᱵᱟᱲᱟ ᱠᱷᱟᱹᱯᱟᱹᱨᱤ ᱵᱟᱲᱟᱜ ᱟᱠᱚ, ᱚᱲᱟᱜ ᱠᱚᱨᱮ ᱚᱱᱠᱟ ᱜᱮ ᱰᱤᱞᱤ ᱜᱮ᱾ ᱟᱫᱚ ᱚᱱᱠᱟ ᱠᱷᱟᱹᱯᱟᱹᱨᱤ ᱠᱚ ᱠᱷᱮᱯᱟᱹᱨᱤ ᱛᱮ ᱢᱤᱫ ᱫᱤᱱ ᱫᱚ ᱢᱤᱫᱴᱟᱝ ᱤᱡᱟᱹ ᱠᱚ ᱦᱟᱛᱟᱭ ᱟᱠᱚ ᱢᱤᱫᱴᱟᱝ ᱦᱚᱨ ᱠᱚ ᱦᱟᱛᱟᱭ ᱟᱠᱚ᱾ ᱡᱟᱦᱟᱸ ᱡᱮ ᱟᱞᱟᱫᱟᱜ ᱠᱚ ᱦᱮᱸ ᱥᱮ᱾
ᱦᱩᱸ, ᱦᱩᱸ᱾
ᱟᱱᱮ ᱚᱱᱟ ᱠᱚᱨᱮ ᱠᱷᱚᱱᱟᱜ ᱜᱮ ᱛᱚ, ᱢᱤᱫᱴᱟᱝ ᱥᱚᱝᱥᱟᱨ ᱨᱮᱱᱟᱜ, ᱢᱤᱫᱴᱟᱝ ᱜᱷᱟᱨᱚᱸᱡᱽ ᱨᱮᱱᱟᱜ, ᱢᱤᱫᱴᱟᱝ ᱤᱡᱟᱹ ᱴᱟᱜ ᱵᱟᱹᱲᱤᱡ ᱜᱚᱫᱚᱜᱼᱟ ᱦᱮᱸ ᱥᱮ᱾
ᱦᱳᱭ ᱱᱚᱣᱟ ᱫᱚ ᱮᱠᱟᱞ ᱜᱮ ᱥᱟᱹᱨᱤ ᱠᱟᱛᱷᱟ ᱠᱟᱱᱟ᱾ ᱟᱫᱚ ᱱᱚᱜᱼᱚᱭ ᱡᱮ ᱟᱵᱚ ᱱᱚᱜᱼᱚᱭ ᱪᱮᱫ ᱵᱚᱱ ᱱᱚᱣᱟ ᱠᱚ ᱠᱷᱟᱹᱛᱤᱨ ᱛᱮ ᱤᱧ ᱵᱟᱹᱧ ᱵᱩᱡᱷᱟᱹᱣ ᱫᱟᱲᱮᱭᱟᱜᱼᱟ, ᱪᱮᱫᱟᱜ ᱢᱟᱹᱱᱢᱤ ᱠᱚ ᱠᱷᱟᱹᱯᱟᱹᱨᱤᱜ ᱟᱠᱚ? ᱟᱫᱚ ᱟᱵᱚ ᱢᱟ ᱡᱷᱚᱛᱚ ᱦᱚᱲ ᱜᱮ ᱠᱟᱹᱢᱤ ᱡᱚᱝ ᱦᱚᱲ ᱠᱟᱱᱟ ᱵᱚᱱ ᱦᱮᱸᱥᱮ᱾ ᱟᱫᱚ ᱚᱱᱟ ᱦᱟᱥᱟ ᱡᱟᱭᱜᱟ ᱱᱤᱭᱟᱹ ᱱᱚᱝᱠᱟ ᱠᱷᱟᱹᱯᱟᱹᱨᱤ ᱫᱚ ᱥᱮ ᱵᱚᱭᱦᱟ - ᱵᱚᱭᱦᱟ ᱵᱤᱹᱭ ᱵᱟᱹᱫᱽ ᱫᱚ ᱤᱧ ᱫᱚ᱾ ᱮᱠᱟᱞ ᱜᱮ ᱵᱮᱥ ᱢᱟᱱᱮ᱾ ᱢᱮᱱᱛᱮ-ᱜ ᱫᱚ ᱵᱟᱹᱧ ᱧᱮᱞ ᱮᱫᱟ᱾
ᱟᱫᱚ ᱚᱱᱮ ᱚᱱᱠᱟ ᱜᱮ ᱦᱟᱸᱜ ᱟᱫᱚ ᱾ ᱡᱚᱠᱷᱚᱡ ᱵᱟᱨᱭᱟ - ᱵᱚᱭᱦᱟ ᱠᱤᱱ ᱵᱤᱵᱟᱹᱫᱽ ᱮᱱ ᱫᱚ᱾ ᱟᱫᱚ ᱡᱚᱠᱷᱚᱡ ᱚᱱᱮ ᱵᱟᱨᱭᱟ ᱵᱚᱭᱦᱟ ᱠᱤᱱ ᱵᱤᱵᱟᱹᱛ ᱮᱱ ᱠᱷᱟᱱ ᱜᱮ ᱾ᱟᱫᱚ ᱟᱭᱳ, ᱵᱟᱵᱟ ᱦᱟᱸᱜ ᱠᱤᱱ ᱮᱠᱞᱟ ᱜᱚᱫᱚᱜᱼᱟ᱾ ᱦᱮᱸ ᱥᱮ
ᱦ
ᱟᱫᱚ ᱩᱱᱠᱤᱱ ᱫᱚ ᱟᱭᱳᱼᱵᱟᱵᱟ ᱟᱜ ᱠᱟᱛᱷᱟ ᱫᱚ᱾ ᱛᱚᱠᱷᱚᱱ ᱫᱚ ᱵᱟᱝ ᱠᱤᱱ ᱩᱭᱦᱟᱹᱨ ᱫᱟᱠᱤᱱ᱾ ᱦᱮᱸᱥᱮ ᱡᱮ ᱟᱹᱞᱤᱧ ᱞᱤᱧ ᱵᱤᱵᱟᱹᱫᱚᱜᱼᱟ᱾ ᱟᱹᱞᱤᱧ ᱵᱩᱡᱟ ᱛᱟᱦᱚᱞᱮ ᱟᱭᱳ ᱵᱟᱵᱟ ᱫᱚ ᱚᱠᱚᱭ ᱚᱲᱟᱜ ᱨᱮ ᱠᱤᱱ ᱛᱟᱦᱮᱸᱱᱟᱠᱤᱱ ᱚᱱᱟ ᱢᱤᱫ ᱴᱟᱹᱝ ᱪᱤᱱᱛᱟᱹ ᱵᱷᱟᱵᱱᱟ ᱨᱮᱱᱟ-ᱜ ᱠᱟᱛᱷᱟ ᱠᱟᱱ ᱜᱮᱭᱟ᱾ ᱦᱮᱸᱥᱮ ᱟᱫᱚ ᱛᱚᱠᱷᱚᱱ᱾ ᱫᱚ ᱟᱭᱚ, ᱵᱟᱵᱟ ᱫᱚ ᱮᱠᱫᱚᱢ ᱠᱤᱱ ᱮᱠᱞᱟ ᱩᱛᱟᱹᱨ ᱮᱱᱟ᱾ ᱩᱱᱟᱹᱜ ᱫᱤᱱ ᱠᱷᱚᱱᱟ-ᱜ ᱠᱟᱹᱴᱤᱡ ᱠᱷᱱᱟᱜ ᱡᱟᱦᱟᱸᱭ ᱜᱤᱫᱽᱨᱟᱹ᱾ ᱜᱤᱫᱽᱨᱟᱹ ᱠᱤᱱ ᱦᱟᱨᱟ ᱛᱚᱨᱟ ᱠᱮᱫ ᱠᱚᱣᱟ᱾ ᱦᱟᱨᱟ ᱵᱩᱨᱩ ᱠᱮᱫ ᱠᱚᱣᱟ᱾ ᱦᱮᱸᱛᱚᱜ ᱩᱱᱠᱤᱱ ᱜᱮ ᱩᱱᱠᱤᱱ ᱤᱫᱤᱭᱟᱛᱮ ᱢᱤᱫ ᱴᱟᱝ ᱡᱷᱟᱢᱮᱞᱟ ᱾ᱞᱮᱠᱟ ᱠᱤᱱ ᱵᱩᱡᱷᱟᱹᱣ ᱜᱚᱫᱟ᱾ ᱦᱮᱸ ᱥᱮ
ᱦᱮᱸ ᱱᱚᱣᱟ ᱫᱚ ᱮᱠᱟᱞ ᱜᱮ ᱥᱟᱹᱨᱤ ᱠᱟᱛᱷᱟ᱾ ᱟᱫᱚ ᱚᱱᱟ ᱜᱮ ᱮᱸ ᱡᱮ ᱟᱵᱚ ᱡᱟᱦᱟᱸᱭ ᱠᱚ᱾ ᱟᱭᱳ, ᱵᱟᱵᱟ ᱡᱟᱱᱟᱢ ᱟᱠᱟᱜ ᱵᱚᱱᱟ ᱠᱚ᱾ ᱟᱫᱚ ᱵᱷᱮᱜᱟᱨ ᱫᱚ᱾ ᱦᱟᱯᱮᱱ ᱫᱤᱱ ᱨᱮᱱᱟ-ᱜ ᱠᱟᱛᱷᱟ ᱫᱚ᱾ ᱵᱟᱵᱚᱱ ᱞᱟᱹᱭ ᱫᱟᱲᱮᱸ ᱠᱟᱫᱟ᱾ ᱦᱟᱸᱜ ᱟᱫᱚ ᱡᱚᱛᱚ ᱫᱤᱱ ᱟᱭᱳ, ᱵᱟᱵᱟ ᱠᱤᱱ ᱛᱟᱦᱮᱸᱱᱟ᱾ ᱛᱚᱛᱚ ᱫᱤᱱ ᱥᱩᱞᱩᱠ ᱛᱮ ᱩᱱᱠᱤᱱ ᱡᱮᱱᱚ ᱢᱚᱱᱮ ᱟᱹᱲᱤᱸᱥ ᱠᱟᱛᱮᱜ᱾ ᱵᱟᱝ ᱠᱤᱱ ᱪᱟᱞᱟᱜ ᱢᱟ᱾ ᱚᱱᱠᱟᱱᱟ-ᱜ ᱟᱵᱚ ᱵᱚᱱ ᱠᱩᱨᱩ ᱢᱩᱴᱩᱼᱭᱟ᱾ ᱡᱟᱛᱮ ᱩᱱᱠᱤᱱ ᱛᱟᱦᱮᱸᱱ ᱵᱷᱽᱳᱨ ᱟᱵᱚ ᱢᱤᱫ ᱥᱟᱶ ᱛᱮᱵᱚᱱ ᱛᱟᱦᱮᱸᱱᱟ ᱾ ᱟᱨ ᱩᱱᱠᱤᱱ ᱪᱟᱞᱟᱣ ᱠᱟᱛᱮ ᱪᱟᱞᱟᱣ ᱛᱟᱭᱱᱚᱢ ᱦᱚᱸ ᱟᱵᱚ ᱡᱮᱱᱚ, ᱢᱤᱫ ᱥᱟᱶ ᱛᱮᱜᱮ ᱵᱚᱱ ᱛᱟᱦᱮᱸᱱ ᱢᱟ᱾ ᱟᱫᱚ ᱱᱚᱣᱟ ᱦᱟᱥᱟ ᱡᱟᱭᱜᱟ ᱠᱚ᱾ ᱤᱫᱤ ᱠᱟᱛᱮᱫ ᱢᱟ ᱾ᱱᱮᱛᱟᱨ ᱵᱟᱹᱲᱛᱤ ᱱᱚᱝᱠᱟ᱾ ᱧᱮᱞᱚᱜ ᱠᱟᱱᱟ᱾ ᱡᱟᱦᱟᱸᱭ ᱫᱚ ᱵᱚᱭᱦᱟ - ᱵᱚᱭᱦᱟ ᱦᱚᱸᱠᱚ ᱵᱤᱵᱟᱹᱫᱚᱜ ᱠᱟᱱᱟ ᱾ ᱥᱮ ᱟᱫᱚ ᱱᱚᱣᱟ ᱤᱫᱤ ᱠᱟᱛᱮ, ᱟᱹᱞᱤᱧ ᱟᱹᱛᱩ ᱠᱚᱨᱮ ᱦᱚᱸᱞᱤᱧ ᱧᱮᱞ ᱵᱟᱲᱟ ᱠᱟᱜ ᱜᱮᱭᱟ᱾ ᱠᱷᱟᱹᱯᱟᱹᱨᱤ ᱵᱟᱲᱟᱣ ᱠᱟᱱᱟ ᱠᱚ ᱾ ᱤᱭᱟᱹ ᱵᱟᱲᱟᱣ ᱠᱟᱱᱟ ᱠᱚ᱾ ᱟᱫᱚ ᱟᱯᱮ ᱥᱮᱫ ᱫᱚ ᱾ ᱚᱱᱠᱟ ᱦᱩᱭ ᱵᱟᱲᱟᱜ ᱜᱮᱭᱟ ᱥᱮ ᱵᱟᱝᱟ᱾ ᱠᱷᱟᱹᱯᱟᱹᱨᱤ ᱠᱚ ᱱᱚᱣᱟ ᱠᱚ ᱤᱫᱤ ᱠᱟᱛᱮᱫ?
ᱮᱸ ᱦᱮᱸ ᱚᱱᱟ ᱵᱚᱭᱦᱟ ᱵᱤᱵᱟᱹᱫᱽ ᱫᱚ ᱦᱩᱭᱩ-ᱜ ᱠᱟᱱᱟ᱾ ᱢᱮᱱᱠᱷᱟᱱ ᱚᱱᱮ ᱡᱮ ᱠᱟᱹᱢᱤ ᱟᱨ ᱡᱚᱠᱷᱚᱡ ᱮᱸ ᱢᱤᱫᱴᱷᱮᱱ ᱡᱚᱠᱷᱚᱱ ᱠᱚ ᱛᱟᱦᱮᱱᱟᱠᱚ᱾ ᱵᱟᱦᱩ ᱟᱹᱜᱩ ᱠᱟᱛᱮ ᱾ ᱮᱱᱠᱷᱟᱱ ᱢᱤᱫᱴᱟᱝ ᱪᱟᱥ ᱠᱟᱹᱢᱤ ᱠᱚᱨᱮᱱᱟ-ᱜ ᱢᱤᱫᱴᱟᱝ ᱵᱮᱯᱟᱨ ᱛᱟᱦᱮᱱᱟ ᱛᱚ᱾ ᱟᱫᱚ ᱪᱟᱥ ᱠᱟᱹᱢᱤ ᱨᱮ ᱡᱚᱠᱷᱚᱱ ᱢᱤᱫ ᱵᱚᱭᱦᱟ ᱫᱚ, ᱟᱹᱰᱤ ᱡᱟᱹᱥᱛᱤᱭ ᱠᱟᱹᱢᱤ ᱜᱚᱫ ᱠᱮᱫ ᱠᱷᱟᱱᱮ᱾ ᱟᱫᱚ ᱢᱤᱫ ᱵᱚᱭᱦᱟ ᱫᱚ ᱟᱫᱚ ᱵᱟᱭ ᱠᱟᱹᱢᱤᱭᱮᱫ ᱠᱷᱟᱱ ᱾ᱩᱱᱤ ᱢᱤᱫᱴᱟᱝ ᱵᱚᱭᱦᱟ ᱫᱚᱭ ᱢᱮᱱᱟᱭ᱾ ᱦᱮᱸ ᱤᱧ ᱫᱚ ᱱᱚᱣᱟ ᱪᱟᱥ ᱠᱟᱹᱢᱤᱨᱮ ᱱᱩᱱᱟᱹᱜ ᱤᱧ ᱠᱟᱹᱢᱤ ᱠᱮᱫᱟ᱾ ᱟᱫᱚ ᱡᱚᱠᱷᱚᱱ ᱚᱱᱮ ᱪᱟᱥ ᱠᱟᱹᱢᱤ ᱨᱮᱱᱟ-ᱜ ᱪᱮᱫ ᱤᱧ ᱞᱟᱹᱭᱟ᱾ ᱠᱟᱹᱣᱰᱤ ᱥᱮ ᱚᱱᱟ ᱪᱟᱥ ᱠᱟᱹᱢᱤ ᱛᱟᱨᱯᱚᱨᱮ ᱚᱱᱟ ᱡᱟᱦᱟᱸ ᱪᱟᱣᱞᱮ ᱠᱚ ᱦᱳᱭ ᱟᱨ ᱪᱟᱣᱞᱮ ᱠᱚ ᱡᱚᱠᱷᱚᱡ ᱦᱤᱡᱩᱜᱼᱟ᱾ ᱡᱚᱠᱷᱚᱡ ᱡᱚᱢᱼᱧᱩ ᱠᱚᱨᱮ ᱵᱮᱯᱟᱨ ᱠᱚ᱾ ᱛᱚᱠᱷᱚᱱ ᱫᱚ ᱠᱷᱟᱽᱹᱞᱤ ᱦᱟᱹᱱᱤ ᱠᱟᱹᱡ ᱮᱸ ᱠᱚᱢ ᱜᱚᱫᱚᱜ ᱟᱭ᱾ ᱱᱩᱭ ᱠᱟᱹᱡ ᱮᱸ ᱠᱚᱢ ᱜᱚᱫᱚᱜ-ᱟᱭ᱾ ᱞᱟᱹᱭᱟᱭ ᱤᱧ ᱫᱚ ᱵᱟᱹᱲᱛᱤ ᱤᱧ ᱠᱟᱹᱢᱤ ᱟᱠᱟᱫᱟ ᱤᱧ ᱫᱚ ᱡᱟᱹᱥᱛᱤ ᱧᱚᱜ ᱤᱧ ᱦᱟᱛᱟᱣᱤᱧᱟᱹ᱾ ᱢᱟᱱᱮ ᱚᱱᱮ ᱚᱱᱠᱟ ᱚᱱᱠᱟᱜᱮ ᱚᱱᱮ ᱚᱱᱠᱟ ᱢᱤᱫᱴᱟᱱ ᱥᱚᱨᱠᱟᱨᱼᱼ ᱦᱟᱴ
ᱟᱫᱚ ᱚᱱᱮ ᱠᱟᱛᱷᱟ ᱨᱮᱜᱮ ᱢᱮᱱᱟᱜᱼᱟ ᱥᱮ ᱟᱢᱟᱜ ᱢᱚᱱᱮ ᱡᱩᱫᱤ ᱞᱟᱹᱭᱼᱟ ᱟᱢᱫᱚ ᱱᱚᱶᱟ ᱡᱚᱢ ᱢᱟᱱᱮ ᱠᱚᱢ ᱡᱚᱢᱟᱜ ᱨᱮᱜᱮ ᱟᱢᱟᱜ ᱢᱚᱱᱮ ᱫᱚ